ᱦᱮᱞᱳ, ᱦᱮᱸ ᱜᱚᱝᱠᱮ᱾
ᱟᱪᱪᱷᱟ ᱡᱟᱦᱟᱸ ᱞᱮᱠᱟ ᱞᱟᱝ ᱜᱟᱞᱢᱟᱨᱟᱜ ᱠᱟᱱ ᱛᱟᱦᱮᱸᱫ ᱡᱮ ᱚᱱᱮ ᱦᱩᱞ ᱢᱟᱦᱟ ᱵᱟᱨᱮᱛᱮ? ᱟᱵᱚᱣᱟᱜ ᱦᱩᱞ ᱢᱟᱦᱟ ᱵᱚᱱ ᱢᱟᱱᱟᱣ ᱫᱟ ᱛᱚ ᱚᱱᱮᱧ ᱢᱮᱱᱮᱫ, ᱦᱩᱞ ᱢᱟᱦᱟ ᱨᱮᱫᱚ ᱦᱩᱞ ᱢᱟᱦᱟ ᱫᱚ ᱟᱵᱚᱣᱟᱜ ᱢᱟᱱᱮ, ᱢᱤᱫᱴᱟᱝ ᱩᱭᱦᱟᱹᱨᱟᱱᱟᱜ ᱥᱮ ᱢᱤᱫᱴᱟᱝ ᱫᱩᱠ ᱟᱱᱟᱜ ᱫᱤᱱ ᱠᱟᱱᱟ ᱮᱱ ᱚᱱᱟ ᱦᱤᱞᱳᱜ ᱫᱤᱱ ᱟᱵᱚᱨᱮᱱ ᱵᱤᱨ ᱵᱟᱱᱴᱟ ᱠᱚ ᱢᱟᱱᱮ ᱟᱹᱰᱤ ᱜᱟᱱ ᱵᱤᱨ ᱵᱟᱱᱴᱟ ᱠᱚᱣᱟᱜ ᱡᱤᱣᱤ ᱪᱟᱞᱟᱣ ᱠᱟᱛᱮᱜ ᱟᱵᱚ ᱞᱟᱹᱜᱤᱫ ᱠᱚ ᱞᱟᱹᱲᱦᱟᱹᱭ ᱠᱟᱫᱟ ᱛᱚ ᱚᱱᱟ ᱞᱮᱠᱟᱱ ᱫᱤᱱᱨᱮ ᱟᱵᱚ ᱡᱚᱫᱤ ᱵᱚᱱ ᱢᱟᱭᱟᱢ ᱞᱤᱸᱜᱤ ᱟᱠᱟᱱ ᱞᱮᱠᱟᱱ ᱫᱤᱱ ᱨᱮ ᱟᱵᱚ ᱡᱩᱫᱤ ᱵᱚᱱ ᱨᱟᱹᱥᱠᱟᱹᱭᱟ ᱛᱚ ᱱᱚᱣᱟ ᱫᱚ ᱮᱠᱟᱞ ᱵᱟᱝ ᱴᱷᱤᱠ ᱡᱩᱛᱩᱜ ᱠᱟᱱᱟ ᱥᱮ᱾
ᱦᱩᱸ ᱵᱤᱨ ᱵᱟᱱᱴᱟ ᱠᱚ ᱛᱚ ᱡᱩᱫᱤᱭᱳ ᱠᱚ ᱞᱟᱹᱲᱦᱟᱹᱭ ᱞᱮᱜᱼᱟ ᱨᱟᱹᱥᱠᱟᱹᱭ ᱞᱟᱹᱜᱤᱫ ᱜᱮ ᱟᱵᱚᱣᱟᱜ ᱢᱟᱱᱮ ᱡᱟᱦᱟᱸ ᱫᱩᱠᱷᱟᱹᱞᱤ ᱫᱤᱱ ᱪᱟᱞᱟᱜ ᱠᱟᱱ ᱛᱟᱦᱮᱱᱟ ᱩᱱ ᱫᱤᱱ ᱫᱚ ᱟᱹᱰᱤ ᱨᱚᱰᱚᱡ ᱠᱚᱪᱚᱞᱚᱱ ᱛᱟᱞᱟ ᱛᱮᱠᱚ ᱪᱟᱞᱟᱜ ᱠᱟᱱ ᱛᱟᱦᱮᱱᱟ ᱪᱮ ᱟᱫᱚ ᱩᱱ ᱥᱚᱢᱚᱭ ᱫᱚ ᱡᱩᱫᱤ ᱚᱱᱟ ᱨᱚᱰᱚᱡ ᱠᱚᱪᱚᱞᱚᱱ ᱠᱷᱚᱱ ᱫᱩᱠᱚᱜ ᱫᱩᱠ ᱚᱱᱟ
ᱫᱩᱜ ᱫᱟᱨᱟᱢ ᱞᱟᱹᱜᱤᱫ ᱜᱮᱠᱚ ᱞᱟᱹᱲᱦᱟᱹᱭ ᱞᱮᱫᱟ ᱦᱳᱭ ᱪᱮ᱾
ᱡᱩᱫᱤᱭᱳ ᱠᱚ ᱞᱟᱹᱲᱦᱟᱹᱭ ᱞᱮᱫ ᱜᱮᱭᱟ ᱨᱟᱹᱥᱠᱟᱹ ᱞᱟᱹᱜᱤᱫ ᱜᱮ᱾ ᱢᱮᱱᱠᱷᱟᱱ ᱚᱱᱟ ᱞᱮᱠᱟᱱ ᱫᱤᱱ ᱨᱮᱫᱚ ᱟᱵᱚ ᱫᱚ ᱨᱟᱹᱥᱠᱟᱹ ᱡᱚᱝ ᱫᱚ ᱵᱟᱭ ᱥᱚᱵᱷᱟᱜ ᱠᱟᱱᱟ ᱪᱮ᱾ ᱩᱱᱠᱩ ᱫᱚᱠᱚ ᱞᱟᱹᱲᱦᱟᱹᱭ ᱞᱮᱫᱼᱟ᱾ ᱨᱟᱹᱥᱠᱟᱹ ᱡᱚᱝ ᱞᱟᱹᱜᱤᱫ ᱜᱮ ᱢᱮᱱᱠᱷᱟᱱ
ᱨᱟᱹᱥᱠᱟᱹ ᱡᱚᱝ ᱞᱟᱹᱜᱤᱫ ᱜᱮᱠᱚ ᱞᱟᱹᱲᱦᱟᱹᱭ ᱞᱮᱫᱟ ᱢᱮᱱ ᱠᱷᱟᱱ ᱱᱚᱣᱟ ᱞᱟᱹᱜᱤᱫ ᱫᱚ ᱵᱟᱝ ᱡᱮ ᱟᱯᱮ ᱫᱚ ᱮᱱᱦᱤᱞᱳᱜ ᱫᱚ ᱯᱩᱨᱟᱹ ᱫᱚᱱ ᱵᱟᱲᱟᱭ ᱯᱮ ᱯᱩᱨᱟᱹ ᱚᱨᱠᱮᱥᱴ ᱰᱠᱟᱨ ᱠᱚ ᱦᱩᱭᱪᱚ ᱯᱮ ᱱᱚᱣᱟ ᱞᱟᱹᱜᱤᱫ ᱫᱚ ᱵᱟᱝ ᱡᱟᱛᱮ ᱟᱵᱚ ᱱᱟᱯᱟᱭ ᱛᱮᱵᱚᱱ ᱛᱟᱦᱮᱸ ᱫᱟᱲᱮᱮᱜ ᱱᱚᱣᱟ ᱞᱟᱹᱜᱤᱫ ᱠᱚ ᱞᱟᱹᱲᱦᱟᱹᱭ ᱞᱮᱫᱟ ᱟᱵᱚᱣᱟᱜ ᱟᱹᱭᱫᱟᱹᱨ ᱧᱟᱢ ᱞᱟᱹᱜᱤᱫ ᱟᱵᱚ ᱪᱮᱛᱟᱱ ᱤᱱᱟᱹᱜ ᱨᱚᱰᱚᱡ ᱠᱚᱪᱚᱞᱚᱱ ᱦᱩᱭᱩᱜ ᱠᱟᱱ ᱛᱟᱦᱮᱸᱫ ᱛᱚ ᱱᱚᱣᱟ ᱨᱚᱰᱚᱡ ᱠᱚᱪᱞᱚᱱ ᱟᱞᱚ ᱦᱩᱭᱩᱜ ᱢᱟ ᱟᱵᱚ ᱟᱵᱚ ᱞᱮᱠᱟ ᱵᱚᱱ ᱛᱟᱦᱮᱸ ᱫᱟᱲᱮᱭᱟᱜ ᱢᱟ ᱱᱚᱣᱟ ᱦᱚᱛᱮᱡ ᱛᱮ ᱠᱩ ᱞᱟᱹᱲᱦᱟᱹᱭ ᱞᱮᱫᱟ᱾
ᱦᱩᱸ
ᱩᱱ ᱚᱠᱛᱚ ᱫᱚ ᱧᱮᱞᱚᱜ ᱠᱟᱱ ᱛᱟᱦᱮᱸᱜ ᱡᱮ ᱤᱝᱨᱮᱡᱽ ᱠᱚᱣᱟᱜ ᱟᱵᱚ ᱪᱮᱛᱟᱱ ᱟᱭᱢᱟ ᱞᱮᱠᱟᱱ ᱱᱟᱦᱟᱪᱟᱨ ᱠᱚ ᱪᱟᱞᱟᱣᱮᱫ ᱛᱟᱦᱮᱸᱫ᱾
ᱦᱮᱸ ᱦᱮᱸ ᱮᱠᱟᱱ
ᱛᱤᱨᱞᱟᱹ ᱠᱚ ᱪᱮᱛᱟᱱ ᱦᱚᱸ ᱥᱟᱶᱛᱮ ᱟᱵᱚ ᱪᱮᱛᱟᱱ ᱦᱚᱸ ᱟᱭᱢᱟ ᱞᱮ ᱱᱟᱜᱟᱢ ᱠᱚᱨᱮ ᱡᱩᱫᱤᱢ ᱯᱟᱲᱦᱟᱣᱟ ᱛᱚ ᱟᱸᱡᱚᱢᱚᱜᱼᱟ ᱡᱮ ᱠᱷᱟᱡᱽᱱᱟ ᱠᱚ ᱦᱟᱛᱟᱣ ᱛᱟᱦᱮᱱᱟ ᱟᱵᱚ ᱴᱷᱮᱱ ᱠᱷᱚᱱ᱾
ᱦᱮᱸ
ᱠᱷᱟᱡᱽᱱᱟ ᱵᱟᱢ ᱮᱢᱚᱜ ᱠᱷᱟᱱ ᱟᱭᱢᱟ ᱞᱮᱠᱟᱱ ᱨᱰᱚᱜ ᱨᱚᱰᱚᱜ ᱠᱚᱪᱚᱞᱚᱱ ᱥᱟᱦᱟᱣ ᱞᱟᱜᱟᱣ ᱢᱮᱭᱟ᱾
ᱦ ᱠᱷᱟᱡᱱᱟ ᱵᱟᱝ ᱮᱢ ᱫᱟᱲᱮᱭᱟᱜ ᱠᱷᱟᱱ ᱜᱮ ᱜᱚᱜᱚ ᱦᱚᱲ ᱠᱚ ᱪᱮᱛᱟᱱ ᱨᱮ ᱱᱟᱦᱟᱪᱟᱨ ᱨᱮᱠᱚ ᱮᱛᱚᱦᱚᱵ
ᱦᱳᱭ
ᱜᱚᱝᱠᱮ ᱵᱟᱲᱟᱭᱢ ᱵᱮᱱ ᱵᱟᱲᱟᱭ ᱢᱮᱱᱟᱜ ᱛᱟᱵᱚᱱᱟ ᱱᱚᱣᱟ ᱟᱵᱚ ᱦᱩᱞ ᱢᱟᱦᱟ ᱛᱤᱥ ᱵᱟᱛ ᱦᱩᱞᱩᱞ ᱢᱟᱦᱟ ᱫᱚ ᱛᱤᱥ ᱦᱩᱭᱞᱱ ᱛᱟᱦᱮᱱᱟ? ᱛᱤᱱᱟᱹᱜ ᱥᱟᱹᱦᱤᱛ
ᱢᱮᱱ ᱮᱫᱟ ᱡᱮ ᱟᱵᱚ ᱱᱚᱣᱟ ᱦᱩᱞ ᱢᱟᱦᱟ ᱤᱧ ᱫᱚ ᱡᱟᱦᱟᱸ ᱞᱮᱠᱟᱧ ᱵᱟᱲᱟᱭᱟ ᱦᱟᱸᱜ ᱢᱟᱱᱮ ᱯᱷᱤᱨᱤᱧ ᱯᱟᱲᱦᱟᱣ ᱧᱟᱢ ᱟᱠᱟᱫᱟ ᱟᱨ ᱵᱟᱝ ᱟᱸᱡᱚᱢ ᱦᱚᱧ ᱟᱸᱡᱚᱢ ᱟᱠᱟᱫᱟ ᱾ᱟᱵᱚ ᱱᱚᱣᱟ ᱦᱩᱞ ᱢᱟᱦᱟ ᱫᱚ ᱦᱩᱭ ᱞᱮᱱᱟ ᱟᱴᱷᱨᱚᱥᱚ ᱯᱚᱧᱪᱟᱱᱱᱚ ᱨᱮᱱᱟᱜ ᱛᱤᱨᱤᱥᱮ ᱡᱩᱱ ᱨᱮ ᱤᱝᱨᱮᱡᱤᱛᱮ ᱡᱟᱦᱟᱸ ᱫᱚ ᱟᱴᱷᱮᱨᱚᱥᱚ ᱯᱚᱧᱪᱟᱱᱱᱚ ᱨᱮᱱᱟᱜ ᱛᱤᱨᱤᱥᱮ ᱡᱩᱱ ᱨᱮ ᱦᱳᱭ᱾
ᱦᱩᱸ ᱦᱩᱸ
ᱟᱨ ᱜᱚᱝᱠᱮ ᱛᱟᱦᱚᱞᱮ ᱟᱯᱮ ᱚᱱᱛᱮ ᱫᱚ ᱚᱱᱮ ᱚᱱᱠᱟ ᱡᱟᱦᱟᱸ ᱞᱮᱠᱟᱢ ᱢᱮᱱ ᱠᱮᱫᱮᱜ ᱦᱩᱞ ᱢᱟᱦᱟ ᱫᱚ ᱚᱱᱮ ᱚᱱᱠᱟ ᱠᱚ ᱢᱟᱱᱟᱣᱟ ᱵᱟᱝ᱾ ᱟᱨ ᱵᱚᱞ ᱠᱷᱮᱞᱟ ᱠᱚ ᱵᱟᱝ ᱦᱩᱭ ᱵᱟᱲᱟᱜ ᱟᱪᱮᱚᱱ ᱛᱤᱨᱤᱥ ᱡᱩᱱ ᱨᱮ
ᱠᱷᱮᱞᱳᱰ ᱫᱚ ᱚᱱᱠᱟ ᱫᱚ ᱟᱞᱮ ᱯᱤᱲ ᱨᱮᱫᱚ ᱦᱚᱸ ᱱᱟᱜ ᱠᱷᱟᱱ ᱚᱱᱠᱟ ᱫᱚ ᱵᱟᱝ ᱧᱮᱞᱟ ᱟᱠᱟᱱᱟ ᱛᱚ, ᱜᱮᱞ ᱢᱟᱱᱮ ᱛᱤᱨᱤᱥᱮ ᱡᱩᱱ ᱥᱮ, ᱯᱮᱜᱮᱞ ᱡᱩᱱ ᱨᱮᱫᱚ ᱚᱱᱠᱟ ᱫᱚ ᱵᱟᱝ ᱧᱮᱞ ᱠᱟᱱᱟ ᱱᱟᱦᱟᱜ ᱢᱮᱱᱠᱷᱟᱱ ᱥᱟᱭᱤᱴ ᱨᱮᱱᱟᱜ ᱚᱱᱠᱟ ᱠᱤᱪᱷᱩ ᱯᱤᱲ ᱨᱮᱜᱮ ᱛᱚ ᱱᱚᱠᱟ ᱧᱮᱞ ᱵᱟᱲᱟ ᱟᱠᱟᱱ ᱜᱮᱭᱟ ᱜᱚᱝᱠᱮ᱾
ᱦᱸ, ᱟᱪᱪᱷᱟ ᱟᱪᱪᱷᱟ, ᱜᱚᱝᱠᱮ ᱛᱟᱦᱚᱞᱮ ᱱᱚᱜᱼᱚᱭ ᱱᱚᱝᱠᱟ ᱵᱚᱱ ᱢᱟᱱᱟᱣᱟ ᱪᱮ ᱟᱯᱮ ᱚᱱᱛᱮ ᱫᱚ ᱱᱚᱝᱠᱟ ᱟᱞᱮ ᱱᱚᱛᱮ ᱫᱚ ᱦᱟᱸᱜ ᱚᱱᱚᱱᱠᱟ ᱚᱱᱮ ᱡᱟᱦᱟᱸ ᱞᱮᱠᱟᱧ ᱢᱮᱱ ᱠᱮᱜ ᱤᱱᱟᱹᱜ ᱡᱟᱠ ᱡᱚᱢᱚᱠ ᱫᱚ ᱵᱟᱠᱚ ᱢᱟᱱᱟᱣᱟ᱾ ᱛᱚ ᱜᱚᱝᱠᱮ ᱛᱟᱦᱚᱞᱮ, ᱯᱟᱛᱟ ᱯᱚᱨᱚᱵᱽ ᱠᱚᱫᱚ ᱦᱩᱭᱩᱜᱼᱟᱥᱮ ᱵᱟᱝ ᱟᱯᱮ ᱚᱱᱛᱮ ᱫᱚ ᱡᱟᱦᱟᱸ?
ᱯᱟᱛᱟ ᱯᱚᱨᱚᱵᱽ ᱫᱚ ᱜᱚᱝᱠᱮ ᱟᱞᱮᱥᱮᱜ ᱫᱚ ᱜᱚ ᱚᱱᱠᱟ ᱯᱟᱛᱟ ᱫᱚ ᱦᱩᱭ ᱫᱚ ᱦᱩᱭᱩᱜ ᱜᱮᱭᱟ ᱚᱱᱮ, ᱯᱟᱛᱟ ᱢᱮᱱᱛᱮᱫᱚ ᱪᱮᱫ ᱞᱟᱹᱭ ᱜᱟᱱᱚᱜᱼᱟ ᱜᱚᱝᱠᱮ?
ᱢᱟᱱᱮ ᱟᱵᱚ ᱥᱟᱱᱛᱟᱲᱟᱜ ᱯᱟᱛᱟ ᱦᱩᱭᱩᱜ ᱥᱮ ᱩᱱᱠᱩ ᱫᱤᱠᱩ ᱠᱚᱣᱟᱜ ᱢᱮᱞᱟ ᱦᱩᱭᱩᱜᱼᱟ ᱚᱠᱟᱞᱮᱠᱟ᱾
ᱢᱮᱞᱟ ᱠᱚᱜᱮ ᱵᱟᱹᱲᱛᱤ ᱦᱩᱭᱩᱜᱼᱟ ᱛᱚ ᱟᱫᱚ ᱯᱟᱛᱟ ᱫᱚ ᱵᱚᱞᱛᱮ ᱫᱚ ᱢᱤᱫᱴᱟᱝ ᱚᱱᱟ ᱡᱟᱦᱟᱸ ᱫᱚ ᱯᱟᱛᱟ ᱵᱚᱸᱜᱟ ᱠᱚ ᱢᱮᱱᱟᱜ ᱟᱠᱟᱫ, ᱯᱟᱪᱷᱮ ᱟᱵᱚ ᱠᱚ ᱠᱷᱮᱨᱣᱟᱲ ᱠᱚᱨᱮᱱ
ᱦᱚᱭ ᱦᱚᱭ,
ᱚᱱᱠᱟ ᱯᱟᱛᱟ ᱵᱚᱸᱜᱟ ᱜᱮ ᱢᱟᱱᱮ ᱪᱷᱟᱹᱛᱤᱠ ᱠᱚᱣᱟᱜ ᱢᱤᱫᱴᱟᱝ ᱵᱤᱱ ᱟᱸᱡᱚᱢ ᱟᱠᱟᱫᱼᱟ ᱥᱮ ᱵᱟᱝᱟ ᱪᱚᱲᱚᱠ ᱯᱩᱡᱟᱹ ᱢᱮᱱᱛᱮ,
ᱦᱳᱭ ᱦᱳᱭ ᱦᱳᱭ ᱦᱳᱭ ᱪᱚᱲᱚᱠ ᱯᱩᱡᱟᱹᱧ ᱟᱸᱡᱚᱢ ᱠᱟᱜ ᱜᱮ᱾
ᱯᱟᱛᱟ ᱵᱚᱸᱜᱟ ᱫᱚ ᱦᱩᱭ ᱢᱮᱥᱟᱜ ᱩᱱᱠᱩ ᱥᱟᱞᱟᱜ ᱜᱮ᱾
ᱚᱸᱻ ᱟᱪᱪᱷᱟ ᱟᱪᱪᱷᱟ᱾
ᱟᱫᱚ ᱵᱟᱝ ᱫᱚ ᱪᱚᱲᱚᱠ ᱯᱩᱡᱟᱹ ᱛᱚ ᱪᱮᱫᱟᱜ ᱠᱚ ᱢᱟᱱᱟᱣᱟ ᱜᱚᱝᱠᱮ ᱚᱱᱟᱫᱚ ᱵᱟᱲᱟᱭ ᱵᱟᱹᱱᱩᱜ, ᱢᱮᱱᱠᱷᱟᱱ ᱩᱱᱠᱩ ᱥᱟᱞᱟᱜ ᱜᱮ ᱚᱱᱟ ᱯᱟᱛᱟ ᱵᱚᱸᱜᱟ ᱫᱚ ᱦᱩᱭ ᱜᱮᱭᱟ ᱟᱨ ᱪᱮᱜ, ᱧᱮᱞ ᱟᱹᱜᱩ ᱦᱩᱭ ᱟᱠᱟᱱᱟ᱾
ᱦᱳᱭ ᱦᱳᱭ ᱟᱪᱪᱷᱟ ᱜᱚᱝᱠᱮ ᱡᱟᱦᱟᱸ ᱞᱮᱠᱟᱢ ᱢᱮᱱ ᱠᱮᱜ ᱛᱚ ᱟᱵᱚᱣᱟᱜ ᱡᱟᱦᱟᱸ ᱞᱮᱠᱟ ᱱᱚᱜᱼᱚᱭ ᱛᱚ ᱱᱮᱨᱹᱴᱵᱥᱩᱨᱩᱜ ᱠᱟᱱᱟ ᱦᱟᱸᱜ ᱱᱤᱛᱚᱜ ᱫᱚ ᱵᱩᱨᱩ ᱵᱚᱸᱜᱟ ᱥᱩᱨᱩᱜ ᱠᱟᱱᱟ᱾
ᱦᱩᱸ ᱦᱩᱸ ᱚᱱᱠᱟ᱾
ᱚᱱᱟ ᱦᱚᱸ ᱢᱤᱜ ᱴᱮᱜ ᱟᱨ ᱯᱟᱛᱟ ᱦᱩᱭᱩᱜ ᱯᱟᱛᱟ ᱞᱮᱠᱟᱱᱟᱜ ᱜᱮ ᱠᱟᱱᱟ᱾ ᱛᱚ ᱵᱩᱨᱩ ᱵᱚᱸᱜᱟ ᱫᱚᱢ ᱪᱟᱞᱟᱣ ᱵᱟᱲᱟ ᱟᱠᱟᱱᱟ ᱥᱮ ᱵᱟᱢ ᱪᱟᱞᱟᱣ ᱵᱟᱲᱟ ᱟᱠᱟᱱᱟ?
ᱦᱩᱸ ᱚᱱᱠᱟ ᱫᱚ ᱜᱟᱛᱮ ᱜᱤᱫᱽᱨᱟᱹ ᱟᱡ ᱱᱟᱱᱟ ᱛᱟᱠᱚ ᱴᱷᱮᱜ ᱚᱱᱠᱟ ᱪᱟᱞᱟᱣ ᱵᱟᱲᱟ ᱦᱩᱭ ᱠᱟᱱ ᱜᱮᱭᱟ ᱦᱟᱛᱚᱢ ᱚᱲᱟᱜ,
ᱦᱚᱸ ᱵᱩᱨᱩ ᱵᱚᱸᱜᱟ ᱫᱚ ᱛᱟᱦᱞᱮᱢ ᱪᱟᱞᱟᱣ ᱵᱟᱲᱟ ᱠᱟᱱ ᱜᱮᱭᱟ ᱡᱟᱜ ᱜᱮᱢ ᱧᱮᱞ ᱟᱹᱜᱩ ᱠᱟᱫᱟ ᱱᱟᱯᱟᱭ ᱠᱟᱛᱷᱟ, ᱮᱸ ᱟᱵᱚ ᱱᱚᱣᱟ ᱥᱟᱱᱛᱟᱞ ᱤᱭᱟᱹ ᱨᱮᱱᱟᱜ ᱚᱱᱟ ᱦᱚᱸ ᱢᱤᱫᱴᱮᱱ ᱧᱩᱢᱟᱱᱟᱜ ᱯᱚᱨᱚᱵᱽ, ᱠᱟᱱ ᱛᱟᱵᱚᱱᱟ ᱵᱩᱨᱩ ᱵᱚᱸᱜᱟ ᱛᱚ ᱱᱚᱣᱟ ᱫᱚ ᱧᱮᱞ ᱟᱹᱜᱩ ᱫᱚ ᱮᱠᱟᱞ ᱞᱟᱹᱠᱛᱤ ᱠᱟᱱ,
ᱮᱠᱟᱞ ᱮᱠ
ᱦᱚᱸ ᱵᱟᱢ ᱧᱮᱞ ᱟᱹᱜᱩ ᱞᱮᱠᱷᱟᱱ ᱪᱮᱠᱟᱢ ᱵᱩᱡᱟ ᱡᱮ ᱱᱚᱣᱟ ᱫᱚ ᱚᱠᱟᱞᱮᱠᱟ ᱦᱩᱭᱩᱜᱼᱟ᱾
ᱦᱩᱸ
ᱱᱟᱯᱟᱭ ᱠᱟᱛᱷᱟ, ᱟ ᱛᱟᱦᱚᱞᱮ ᱱᱤᱭᱟᱹ ᱫᱷᱟᱣ ᱫᱚ ᱵᱩᱨᱩ ᱵᱚᱸᱜᱟ ᱧᱮᱞ ᱛᱟᱦᱚᱞᱮ ᱚᱱᱮ ᱪᱟᱞᱟᱜ ᱟᱢ ᱥᱮ ᱵᱟᱢ ᱪᱟᱞᱟᱜᱼᱟ?
ᱱᱤᱭᱟᱹ ᱫᱷᱟᱣ ᱫᱚ ᱜᱚᱝᱠᱮ ᱵᱟᱝ ᱱᱟᱜ ᱩᱭᱦᱟᱹᱨ ᱦᱩᱭ ᱟᱠᱟᱱᱟ ᱱᱤᱭᱟᱹ ᱫᱷᱟᱣ ᱟᱜ ᱛᱚ ᱵᱟᱝ ᱪᱟᱞᱟᱜ, ᱚᱱᱠᱟ ᱜᱮ ᱢᱚᱱᱮ ᱵᱟᱲᱟ ᱦᱩᱭ ᱟᱠᱟᱱᱟ᱾
ᱚᱦ ᱟᱫᱚ ᱤᱧ ᱢᱮᱱᱫᱟ ᱜᱚᱝᱠᱮ ᱛᱟᱦᱞᱮ᱾ ᱦᱤᱡᱩᱜ ᱢᱮ ᱱᱤᱭᱟᱹ ᱫᱷᱟᱣ ᱦᱚᱸ ᱛᱟᱦᱞᱮ ᱵᱩᱨᱩ ᱵᱚᱸᱜᱟ ᱧᱮᱞ ᱵᱚᱱ ᱪᱟᱞᱟᱜᱼᱟ᱾
ᱦᱮᱸ ᱜᱚᱝᱠᱮ ᱱᱤᱭᱟᱹ ᱫᱷᱟᱣ ᱫᱚ ᱟᱹᱰᱤ ᱟᱱᱟᱴ ᱛᱟᱞᱟ ᱛᱮᱜᱮᱞᱤᱧ ᱪᱟᱞᱟᱜ ᱠᱟᱱᱟ᱾ ᱟᱹᱰᱤ ᱟᱱᱟᱴ ᱛᱟᱞᱟ ᱛᱮᱜᱮ ᱪᱟᱞᱟᱜ ᱦᱩᱭᱩᱜ ᱠᱟᱱᱟ ᱥᱮ ᱚᱱᱟ ᱠᱷᱟᱹᱛᱤᱨ ᱟᱫᱚ ᱱᱤᱭᱟᱹ ᱫᱷᱟᱣ ᱫᱚ ᱚᱱᱠᱟ ᱨᱟᱹᱥᱠᱟᱹ ᱥᱮ ᱡᱚᱢ ᱦᱚᱸ ᱵᱟᱝ ᱩᱭᱦᱟᱹᱨ ᱦᱩᱭ ᱟᱠᱟᱱᱟ ᱱᱟᱜ᱾
ᱚ ᱦᱮᱸ ᱦᱮᱸ ᱚᱱᱟ ᱫᱚ
ᱱᱤᱭᱟᱹ ᱫᱷᱟᱣ ᱫᱚ ᱟᱹᱰᱤ ᱛᱮᱫ ᱜᱮᱞᱤᱧ ᱟᱱᱟᱴ ᱟᱠᱟᱱᱟ, ᱚᱱᱟ ᱦᱚᱛᱮᱡ ᱛᱮ ᱩᱱᱟᱹᱜ ᱨᱟᱹᱥᱠᱟᱹ ᱪᱮᱫ ᱦᱚᱸ ᱵᱟᱹᱞᱤᱧ ᱢᱚᱱᱮᱭᱟᱜ ᱠᱟᱱᱟ᱾
ᱦᱳᱭ ᱦᱳᱭ ᱟᱫᱚ ᱟᱱᱟᱴ ᱨᱮ ᱮᱴᱠᱮᱴᱚᱬᱮ ᱨᱮᱢ ᱛᱟᱦᱮᱸ ᱞᱮᱱᱠᱷᱟᱱ ᱫᱚ ᱪᱮᱠᱟᱢ ᱨᱟ. ᱥᱠᱟ. ᱭᱟ ᱚᱱᱟ ᱦᱚᱸ
ᱟᱨ
ᱟᱨ ᱱᱤᱛ ᱥᱩᱠ ᱫᱩᱠ ᱢᱟ ᱛᱟᱦᱮᱱ ᱜᱮᱭᱟ ᱮᱱᱛᱮ ᱨᱮᱦᱚᱸ ᱡᱩᱫᱤ ᱮᱸᱴᱠᱮᱴᱚᱲᱮ ᱨᱮᱢ ᱛᱟᱦᱮᱱᱟ ᱛᱚ ᱚᱱᱟ ᱮᱸᱴᱠᱮᱴᱚᱲᱮ ᱵᱟᱢ ᱥᱚᱞᱦᱮ ᱞᱮᱠᱷᱟᱡ ᱫᱚ ᱚᱦᱚᱢ ᱨᱟᱹᱥᱠᱟᱹ ᱠᱮᱭᱟ ᱥᱮ
ᱚᱦᱚᱢ ᱨᱟᱹᱥᱠᱟ ᱠᱮᱭᱟ ᱮᱠᱷᱟᱱ᱾ ᱥᱩᱠ ᱫᱚ ᱩᱱᱟᱜ ᱱᱟᱝ ᱜᱮ ᱥᱩᱠ ᱫᱚ ᱩᱱᱟᱹᱜ ᱱᱟᱝ ᱜᱮ ᱦᱤᱡᱩᱜᱼᱟ, ᱫᱩᱠ ᱡᱚᱠᱷᱚᱱᱮ ᱫᱩᱠ ᱫᱚ ᱢᱤᱫᱴᱟᱝ ᱯᱨᱚᱵᱞᱮᱢ ᱠᱟᱱᱟ ᱥᱮ ᱟᱱᱟᱴ ᱠᱟᱱᱟ ᱚᱱᱟ ᱟᱱᱟᱴ ᱡᱚᱠᱷᱚᱱᱮᱢ ᱥᱚᱞᱦᱮᱭᱟ ᱛᱚᱵᱮ ᱟᱱᱟᱝ ᱜᱮᱥᱮ᱾ ᱥᱩᱠ ᱫᱚᱢ ᱧᱟᱢᱟ ᱜᱚᱝᱠᱮ ᱚᱱᱟ ᱥᱩᱠ ᱫᱚ ᱛᱚᱵᱮ ᱟᱱᱟᱝ ᱜᱮᱢ ᱧᱟᱢᱟ᱾ ᱦᱮᱸ ᱟᱱᱟᱴᱮᱢ ᱥᱚᱞᱦᱮ ᱞᱮᱱᱟ, ᱟᱫᱚ ᱫᱩᱠ ᱢᱟ ᱚᱱᱠᱟ ᱫᱚ ᱦᱤᱡᱩᱜ ᱜᱮᱭᱟ᱾
ᱫᱩᱠ ᱢᱟ ᱦᱤᱡᱩᱜ ᱜᱮᱭᱟ ᱜᱚᱝᱠᱮ ᱟᱫᱚᱢ ᱪᱤᱠᱟᱹᱭᱟ ᱫᱩᱠ ᱫᱚ᱾ ᱥᱟᱢᱟᱝ ᱫᱩᱠ ᱥᱟᱢᱟᱝ ᱫᱟᱯᱨᱟᱢ ᱠᱟᱛᱮ ᱜᱮ ᱞᱟᱦᱟ ᱪᱟᱞᱟᱜ ᱦᱩᱭᱩᱜᱼᱟ᱾ ᱫᱩᱠ ᱛᱚ ᱫᱩᱠ ᱨᱮ ᱛᱮᱜᱮ ᱛᱟᱦᱮᱸ ᱞᱮᱱᱠᱷᱟᱱ ᱢᱟ ᱵᱟᱝ ᱜᱟᱱᱚᱜᱼᱟ ᱥᱮ᱾ ᱫᱩᱠ ᱴᱮᱞᱟᱣ ᱥᱟᱦᱟ ᱠᱟᱛᱮᱜ ᱦᱮᱸ, ᱟᱨ
ᱦᱩᱸ ᱫᱩᱠ ᱫᱚᱭ ᱫᱟᱨᱟᱭ ᱜᱮᱭᱟ ᱥᱩᱠ ᱫᱚᱭ ᱥᱟᱶᱟᱭ ᱜᱮᱭᱟ᱾
ᱮᱠᱟᱞ ᱜᱚᱝᱠᱮ ᱱᱚᱣᱟ ᱫᱚ ᱠᱟᱛᱷᱟ ᱠᱟᱱ ᱜᱮᱭᱟ ᱮᱠᱟᱞ ᱥᱟᱹᱨᱤ ᱠᱟᱛᱷᱟ ᱜᱮᱢ ᱢᱮᱱ ᱟᱠᱟᱫᱟ᱾
ᱟᱪᱪᱷᱟ ᱜᱚᱝᱠᱮᱧ ᱢᱮᱱᱫᱟ ᱛᱟᱦᱞᱮ ᱟᱢ ᱫᱚ ᱟᱵᱚ ᱱᱚᱣᱟ ᱡᱟᱸᱦᱟᱸ ᱚᱞᱪᱤᱠᱤ ᱱᱚᱣᱟ ᱫᱚᱢ ᱵᱟᱲᱟᱭᱟᱪᱮ ᱵᱟᱝ-ᱟ᱾
ᱦᱮᱸ ᱵᱟᱲᱟᱭ ᱜᱮ ᱜᱚᱢᱠᱮ ᱚᱱᱟ ᱫᱚ ᱟᱹᱰᱤ ᱜᱤᱫᱟᱹᱨ ᱠᱷᱚᱱᱜᱮ ᱯᱟᱲᱦᱟᱣ ᱦᱩᱭ ᱟᱠᱟᱱᱟ᱾ ᱢᱮᱱ ᱜᱟᱱᱚᱜᱼᱟ ᱚᱳᱣᱟᱱ ᱳᱣᱟᱱ ᱴᱩ ᱠᱷᱚᱱ ᱜᱮ ᱯᱟᱲᱦᱟᱣ ᱦᱩᱭ ᱟᱠᱟᱱᱟ ᱜᱚᱢᱠᱮ ᱟᱵᱚᱭ ᱚᱞ ᱪᱤᱠᱤ ᱛᱮᱫᱚ᱾
ᱦᱳᱭ ᱱᱚᱶᱟ ᱠᱟᱛᱷᱟᱢ ᱢᱮᱱ ᱠᱮᱫᱟ ᱟᱹᱰᱤ ᱨᱟᱹᱥᱠᱟᱹᱧ ᱵᱩᱡᱷᱟᱹᱣ ᱠᱮᱫᱟ᱾ ᱡᱮ ᱟᱵᱚᱣᱟᱜ ᱡᱟᱱᱟᱢ ᱟᱲᱟᱝ ᱛᱮ ᱱᱚᱜ-ᱚᱭ ᱟᱢ ᱡᱮ ᱱᱚᱜ-ᱚᱭ ᱜᱤᱫᱽᱨᱟᱹ ᱠᱷᱚᱱᱜᱮᱢ ᱯᱟᱲᱦᱟᱣ ᱦᱤᱡᱩᱜ ᱠᱟᱱᱟ᱾ ᱛᱚ ᱱᱚᱣᱟ ᱟᱸᱡᱚᱢ ᱠᱟᱛᱮ ᱟᱹᱰᱤ ᱱᱟᱯᱟᱭᱤᱧ ᱟᱹᱭᱠᱟᱹᱣ ᱠᱮᱫᱟ ᱪᱮᱫᱟᱜ ᱵᱟᱝᱢᱟ ᱟᱵᱚᱣᱟᱜ ᱱᱤᱡᱮᱨᱟᱜ ᱡᱟᱱᱟᱢ ᱟᱲᱟᱝ ᱛᱮ ᱜᱤᱫᱽᱨᱟᱹ ᱠᱷᱚᱱᱮᱢ ᱯᱟᱲᱦᱟᱣ ᱟᱠᱟᱱᱟ ᱛᱚ ᱤᱧ ᱦᱚᱸ ᱚᱱᱠᱟ ᱜᱮ ᱜᱚᱝᱠᱮ ᱤᱧ ᱦᱚᱸ ᱜᱤᱫᱽᱨᱟᱹ ᱠᱷᱚᱱᱜᱮ ᱟᱵᱚᱣᱟᱜ ᱱᱚᱣᱟ ᱡᱟᱱᱟᱢ ᱟᱲᱟᱝ ᱛᱮᱜᱮᱧ ᱚᱞᱚᱜ ᱠᱟᱹᱱᱟᱹᱧ ᱾ᱜᱤᱫᱽᱨᱟᱹ ᱠᱷᱚᱱ ᱢᱮᱱ ᱜᱟᱱᱚᱜᱼᱟ, ᱯᱨᱟᱭᱢᱟᱨᱤ ᱤᱥᱠᱩᱞ ᱢᱩᱪᱟᱹᱫ ᱛᱟᱭᱱᱚᱢ ᱛᱚ ᱤᱧᱫᱚ ᱥᱟᱱᱛᱟᱞᱤ ᱛᱮᱜᱮᱧ ᱚᱞᱚᱜ-ᱟ᱾ ᱵᱟᱝᱞᱟ ᱛᱮᱦᱚᱧ ᱯᱟᱲᱦᱟᱣ ᱵᱟᱨ ᱯᱮ ᱥᱮᱨᱢᱟ ᱫᱩᱧ ᱯᱟᱲᱦᱟᱣ ᱵᱟᱲᱟ ᱟᱠᱟᱱ ᱜᱮᱭᱟ ᱵᱟᱝᱞᱟᱛᱮ᱾
ᱵᱟᱝᱞᱟ ᱵᱟᱝ ᱞᱟᱛᱮ ᱛᱤᱱᱟᱹᱜ ᱫᱷᱟᱹᱨᱤᱡ ᱵᱤᱱ ᱵᱟᱲ ᱟᱠᱟᱱᱟ ᱚᱱᱠᱟᱼᱼ
ᱵᱟᱝᱞᱟ ᱛᱮᱫᱚ ᱜᱚᱝᱠᱮ ᱯᱮ ᱪᱟᱱᱟᱪ ᱦᱟᱹᱨᱤᱡ ᱞᱤᱧ ᱯᱟᱲᱦᱟᱣ ᱞᱮᱱᱟ ᱯᱮ ᱪᱟᱱᱟᱪ ᱨᱮ ᱨᱟᱠᱟᱵ ᱛᱟᱭᱱᱚᱢ ᱜᱮᱼᱼ ᱟᱨᱚ ᱯᱩᱱ ᱪᱟᱱᱟᱪ ᱛᱮᱞᱤᱧ ᱵᱷᱩᱨᱛᱤᱭ ᱮᱱᱟ ᱟᱵᱚ ᱥᱟᱱᱛᱟᱞᱤ ᱢᱤᱰᱤᱭᱟᱢ ᱛᱮ ᱟᱨ ᱪᱮᱫ
ᱟᱵᱚ ᱪᱤᱠᱤᱛᱮ ᱵᱟᱝ ᱟᱵᱚᱣᱟᱜ ᱪᱤᱠᱤ
ᱚ ᱟᱫᱚ ᱪᱤᱠᱤ ᱛᱮᱜᱮᱞᱤᱧ ᱚᱞᱚᱜ ᱠᱟᱱᱟ ᱢᱤᱰᱤᱭᱟᱢ ᱛᱮᱜᱮ ᱦᱟᱸᱜ
ᱦᱮᱸᱻ
ᱦᱻ ᱟᱨ ᱱᱚᱶᱟ ᱫᱚ ᱞᱟᱹᱠᱛᱤ ᱠᱟᱱ ᱜᱮᱭᱟ ᱜᱚᱝᱠᱮ ᱮᱴᱟᱜ ᱮᱴᱟᱜ ᱯᱟᱹᱨᱥᱤ ᱥᱮᱬᱟ ᱥᱟᱶ ᱥᱟᱶ ᱛᱮ ᱱᱤᱡᱮᱨᱟᱜ ᱡᱟᱱᱟᱢ ᱯᱟᱹᱨᱥᱤ ᱥᱮᱬᱟ ᱫᱚ ᱮᱠᱟᱞ ᱞᱟᱹᱠᱛᱤᱼᱼ ᱜᱮ ᱤᱧ ᱫᱚ ᱱᱚᱣᱟ ᱜᱤᱧ ᱢᱮᱱᱟ
ᱞᱮᱠᱟᱱ ᱯᱟᱹᱨᱥᱤ ᱥᱟᱱᱟᱢ ᱞᱮᱠᱟᱱ ᱪᱤᱠᱤ ᱜᱮ ᱥᱮᱬᱟ ᱫᱚᱨᱠᱟᱨ ᱠᱟᱱᱟ
ᱦᱳᱭ ᱛᱟᱦᱞᱮ ᱟᱢ ᱫᱚ ᱟᱵᱚ ᱱᱚᱣᱟ ᱚᱞ ᱪᱤᱠᱤ ᱫᱚᱼᱼ
ᱦᱮᱸ ᱜᱚᱢᱠᱮ ᱵᱟᱲᱟᱭ ᱫᱚ ᱵᱟᱲᱟᱭ
ᱦᱩᱸ ᱛᱟᱦᱚᱞᱮ ᱛᱟᱦᱚᱞᱮ ᱟᱢᱫᱚ ᱱᱤᱛᱚᱜ ᱪᱮᱫ ᱮᱢ ᱠᱚᱨᱟᱣ ᱮᱫᱟ? ᱱᱤᱛᱚᱜ ᱫᱚᱢ ᱚᱞᱚᱜ ᱠᱟᱱ ᱜᱮᱭᱟ᱾
ᱱᱤᱛᱚᱜ ᱫᱚ ᱦᱮᱸ ᱜᱚᱝᱠᱮ ᱚᱞᱚᱜ ᱦᱩᱭᱩᱜ ᱠᱟᱱ ᱜᱮᱭᱟ ᱠᱚᱞᱮᱡᱽ ᱪᱟᱞᱟᱜ ᱠᱟᱱᱟ᱾
ᱠᱚᱞᱡᱽ ᱪᱟᱞᱟᱜ ᱠᱟᱱᱟ ᱛᱟᱦᱚᱞᱮ
ᱦᱩᱸ
ᱜᱚᱢᱠᱮ ᱟᱢ ᱫᱚ ᱛᱟᱦᱞᱮ ᱚᱱᱚᱲᱦᱮ ᱟᱢ ᱥᱟᱱᱛᱟᱞᱤ ᱛᱮᱢ ᱯᱟᱲᱦᱟᱣ ᱟᱠᱟᱱ ᱛᱟᱵᱚᱱᱟ᱾ ᱟ ᱟᱭᱢᱟ ᱦᱚᱲᱟᱜ ᱟᱭᱢᱟ ᱞᱮᱠᱟᱱ ᱚᱱᱠᱟ ᱤᱭᱟᱹ ᱛᱟᱦᱮᱱ ᱛᱟᱠᱚᱣᱟ ᱛᱚ ᱥᱠᱷ ᱛᱟᱦᱮᱱ ᱛᱟᱠᱚᱣᱟ ᱡᱮ ᱨᱟᱹᱥᱠᱟᱹ ᱛᱟᱦᱮᱱ ᱛᱟᱠᱚᱣᱟ ᱟᱨ ᱪᱮᱫ ᱚᱱᱚᱚᱲᱦᱮ ᱠᱚ ᱠᱚ ᱚᱞᱟ ᱠᱟᱹᱦᱱᱤ ᱠᱚᱠᱚ ᱚᱞᱟ ᱟᱢ ᱚᱱᱠᱟ ᱚᱱᱚᱲᱦᱮ ᱠᱚᱢ ᱚᱞᱼᱼ ᱚᱞ ᱵᱟᱲᱟ ᱟᱠᱟᱫᱟ ᱥᱮ ᱵᱟᱝ?
ᱚᱱᱠᱟ ᱫᱚ ᱜᱚᱝᱠᱮ ᱚᱞ ᱫᱚ ᱚᱞ ᱵᱟᱲᱟ ᱦᱩᱭ ᱠᱟᱱᱟᱱ ᱜᱮᱭᱟ ᱟᱵᱚ ᱪᱼᱼ ᱪᱤᱠᱤ ᱛᱮ ᱡᱮᱦᱮᱛᱩ ᱢᱤᱫ ᱜᱤᱫᱟᱹᱨ ᱠᱷᱚᱱ ᱯᱟᱲᱦᱟᱣ ᱦᱮᱡ ᱦᱩᱭ ᱠᱟᱱᱟ ᱟᱫᱚ ᱠᱟᱛᱷᱟ ᱜᱟᱵᱟᱱ ᱦᱚᱸ ᱟᱹᱰᱤ ᱪᱮᱦᱨᱟ ᱜᱮᱼᱼ ᱮᱛᱚ ᱪᱮᱦᱨᱟ ᱨᱚᱲ ᱛᱟᱵᱚᱱ ᱥᱮᱼᱼ ᱦᱩᱸ ᱠᱟᱛᱷᱟ ᱜᱟᱵᱟᱱ ᱦᱚᱸ ᱟᱹᱰᱤ ᱪᱮᱦᱨᱟ ᱜᱟᱵᱟᱱ ᱜᱫᱚᱜᱼᱟ ᱟᱫᱚ ᱚᱱᱠᱟ ᱫᱚ ᱚᱞ ᱵᱟᱲᱟ ᱦᱩᱭ ᱟᱠᱟᱱ ᱜᱮᱭᱟ ᱢᱤᱫ ᱵᱟᱨ ᱫᱚ
ᱦᱳᱭ ᱜᱚᱢᱠᱮ ᱮᱠᱟᱞ ᱥᱟᱹᱨᱤᱭᱟᱜ ᱜᱮᱢ ᱢᱮᱱ ᱠᱟᱫᱟ ᱟᱵᱚᱣᱟᱜ ᱡᱟᱦᱟᱸ ᱪᱤᱠᱤ ᱟᱨ ᱟᱵᱚᱣᱟᱜ ᱡᱟᱦᱟᱸ ᱨᱚᱲ ᱱᱚᱣᱟ ᱫᱚ ᱤᱧ ᱫᱚ ᱟᱹᱰᱤ ᱥᱚᱨᱮᱥ ᱜᱤᱧ ᱢᱚᱱᱮᱭᱟ᱾ ᱦᱮᱸ ᱡᱮ ᱮᱴᱟᱜ ᱯᱟᱹᱨᱥᱤ ᱠᱷᱚᱱ ᱫᱚ ᱟᱹᱰᱤ ᱜᱮ ᱥᱚᱨᱮᱥ ᱜᱮᱛᱟᱵᱚᱱᱟ ᱢᱮᱱᱛᱤᱧ ᱢᱚᱱᱮᱭᱟ ᱤᱧ ᱫᱚ᱾
ᱦᱩᱸ
ᱟᱨ ᱟᱹᱰᱤ ᱜᱚᱨᱚᱵᱤᱧ ᱟᱴᱠᱟᱨᱟ ᱡᱮ ᱤᱧ ᱱᱚᱜᱼᱚᱭ ᱡᱮᱼᱼ ᱱᱤᱡᱮᱨᱟᱜ ᱡᱟᱱᱟᱢ ᱯᱟᱹᱨᱥᱤ ᱛᱮᱧ ᱚᱞᱚᱜ ᱠᱟᱱᱟ᱾
ᱚᱱᱠᱷᱟᱱ
ᱱᱮᱛᱟᱨ ᱪᱮᱫ ᱪᱤᱠᱟᱹᱜ ᱠᱟᱱᱟ ᱜᱚᱝᱠᱮ ᱧᱮᱞᱚᱜ ᱠᱟᱱᱟ ᱢᱟᱱᱮᱼᱼ ᱟᱵᱚ ᱢᱟᱱᱮ ᱥᱟᱱᱛᱟᱲ ᱥᱟᱱᱛᱟᱲ ᱯᱟᱹᱴᱷᱩᱣᱟᱹ ᱜᱮ ᱟᱨ ᱪᱮᱫ ᱦᱮᱸ
ᱦᱩᱸ
ᱟᱪᱪᱮ ᱤᱠᱩ ᱪᱠᱨᱤ ᱵᱠᱨᱤ ᱟᱠᱚ ᱤ ᱠᱩᱞ ᱵᱟᱡᱟᱨ ᱥᱟᱦᱟᱨ ᱠᱚᱨᱮᱜᱼᱼ ᱠᱚ ᱛᱟᱦᱮᱱᱟ ᱛᱚ ᱩᱱᱠᱩ ᱠᱚ ᱪᱮᱫ ᱧᱮᱞᱚᱜ ᱠᱟᱱᱟ ᱡᱮ ᱟᱵᱚ ᱱᱚᱣᱟ ᱢᱟᱱᱮ ᱟᱠᱚ ᱨᱮᱱ ᱜᱤᱫᱽᱨᱟᱹ ᱠᱚᱦᱚᱸ ᱧᱮᱞᱚᱜ ᱠᱟᱱᱟ ᱥᱟᱱᱛᱟᱲ ᱛᱮ ᱦᱚᱸ ᱵᱟᱠᱚ ᱨᱚᱲ ᱦᱚᱪᱚ ᱠᱚᱣᱟ ᱢᱟᱱᱮ ᱥᱟᱱᱛᱟᱲ ᱛᱮ ᱨᱚᱲ ᱦᱚᱸ ᱵᱟᱠᱚ ᱵᱟᱲᱟᱭᱟ ᱟᱨ ᱪᱮᱫ ᱢᱚᱸᱡᱽ ᱛᱮ᱾ ᱟᱠᱚ ᱫᱚ ᱠᱚ ᱵᱟᱲᱟᱭ ᱨᱮᱦᱚᱸ ᱢᱮᱱᱠᱷᱟᱱ ᱟᱠᱚ ᱨᱮᱱ ᱜᱤᱫᱽᱨᱟᱹ ᱠᱚᱫᱚ ᱤᱝᱞᱤᱥ ᱛᱮ, ᱦᱤᱱᱫᱤ ᱛᱮ, ᱵᱟᱝᱞᱟ ᱛᱮ ᱱᱚᱣᱟ ᱠᱚ, ᱠᱚ ᱛᱮᱜᱮ ᱠᱚ ᱨᱚᱲ ᱦᱚᱪᱚᱭᱮᱫ ᱠᱚᱣᱟ ᱢᱮᱱᱠᱷᱟᱱ ᱱᱟᱦᱟᱜ ᱱᱤᱡᱮᱨᱟᱜ ᱡᱟᱱᱟᱢ ᱢᱟᱲᱟᱝ ᱫᱚᱠᱚ, ᱵᱟᱠᱚ ᱥᱮᱬᱟᱣ ᱟᱠᱚ ᱠᱟᱱᱟ ᱚᱱᱠᱟ ᱧᱮᱞᱚᱜ ᱠᱟᱱᱟ᱾ ᱚ ᱱᱚᱣᱟ ᱫᱚ ᱪᱮᱫ ᱮᱢ ᱢᱮᱱᱟ ᱜᱚᱝᱠᱮ ᱛᱤᱱᱟᱹᱜ ᱴᱟ ᱡᱚᱛᱷᱟᱛᱟ ᱥᱮ ᱵᱟᱝ ᱡᱚᱛᱷᱟᱛᱟ?
ᱡᱟᱱᱟᱢ ᱟᱲᱟᱝ ᱛᱮ ᱵᱟᱢ ᱨᱚᱲ ᱞᱮᱠᱷᱟᱱ ᱫᱚ, ᱪᱮᱫ ᱞᱮᱠᱟᱨᱮᱢ ᱢᱟᱹᱱᱢᱤ ᱞᱮᱠᱟᱛᱮ ᱪᱮᱫ ᱞᱮᱠᱟᱱ ᱩᱸ ᱪᱮᱫ ᱟᱨ ᱢᱟᱱᱮ ᱟᱢᱟᱜ ᱡᱟᱱᱟᱢ ᱢᱟᱲᱟᱝ ᱜᱮ ᱡᱩᱫᱤ ᱵᱟᱢ ᱵᱟᱲᱟᱭ ᱞᱮᱜᱼᱟ,
ᱮᱠᱟᱞ ᱮᱠᱟᱞ ᱜᱚᱝᱠᱮ ᱱᱚᱣᱟ ᱫᱚ ᱴᱷᱤᱠᱮᱢ ᱢᱮᱱᱫᱟ ᱱᱤᱡᱮᱨᱟᱜᱟᱸ ᱚᱱᱮ ᱠᱚ ᱢᱮᱱ ᱠᱟᱫ ᱟᱢᱟᱜ ᱱᱤᱡᱮᱨᱟᱜ ᱡᱤᱱᱤᱥ ᱪᱮᱫ ᱠᱟᱱᱟ ᱚᱱᱟ ᱡᱩᱫᱤ ᱵᱟᱢ ᱥᱮᱬᱟ ᱞᱮᱫᱟ, ᱛᱚ ᱟᱢᱫᱚᱢ ᱩᱯᱩᱨᱢᱚᱜ ᱟᱢ ᱪᱤᱠᱟᱹᱛᱮ ᱟᱢᱟᱜ ᱩᱯᱨᱩᱢ ᱜᱮ ᱚᱠᱟᱨᱮ ᱛᱟᱦᱮᱸᱭᱮᱱ ᱛᱟᱢᱟ᱾ ᱦᱳᱭ᱾
ᱦᱩᱸ᱾
ᱚᱱᱮ ᱜᱩᱨᱩ ᱜᱚᱝᱠᱮ ᱢᱮᱱ ᱠᱟᱫ ᱪᱷᱮ, ᱚᱞᱮᱢ ᱟᱫ ᱞᱮᱨᱮ, ᱨᱚᱲᱮᱢ ᱟᱫ ᱞᱮᱨᱮ, ᱫᱷᱚᱨᱚᱢᱮᱢ ᱟᱫ ᱞᱮᱨᱮ, ᱟᱢ ᱦᱚᱢ ᱟᱫᱚᱜ-ᱟ᱾ ᱟᱢ ᱫᱚ ᱩᱱᱫᱚ ᱚᱠᱟᱨᱮᱢ ᱞᱮᱠᱷᱟᱜᱼᱟ ᱜᱚᱝᱠᱮ ᱟᱢ ᱢᱟ ᱫᱤᱠᱩᱣᱟᱜ ᱨᱮᱢ ᱞᱮᱠᱷᱟᱜᱼᱟ᱾ ᱟᱢᱟᱜ ᱩᱯᱨᱩᱢ ᱜᱮ ᱪᱮᱫ ᱛᱟᱢ᱾ ᱦᱮᱣᱟᱜ ᱠᱟᱱᱟ ᱟᱨ ᱪᱮᱫ, ᱛᱚ ᱜᱚᱝᱠᱮ ᱤᱧ ᱫᱩᱧ ᱢᱮᱱᱟ ᱱᱚᱣᱟ ᱛᱚ, ᱟᱢ ᱫᱚ ᱡᱟᱦᱟᱸ ᱛᱮᱜᱮ ᱚᱞᱚᱜ ᱢᱮ ᱢᱮᱱᱠᱷᱟᱱ ᱱᱤᱡᱮᱨᱟᱜ ᱡᱟᱱᱟᱢ ᱟᱲᱟᱝ ᱫᱚ ᱥᱮᱬᱟ ᱫᱚᱦᱚ ᱫᱚ ᱮᱠ ᱠᱟᱞ ᱞᱟᱹᱠᱛᱤ ᱠᱟᱱ ᱜᱮᱭᱟ᱾ ᱦᱳᱭ ᱢᱟ ᱛᱚᱵᱮ ᱜᱚᱝᱠᱮ ᱛᱟᱦᱞᱮ ᱱᱚᱝᱠᱟ ᱜᱮᱞᱟᱝ ᱜᱟᱞᱢᱟᱨᱟᱜᱼᱟ, ᱟᱨᱚ ᱮᱴᱟᱜ ᱫᱤᱱ ᱦᱟᱸᱜ
ᱮᱠᱟᱞ ᱮᱠᱟᱞ ᱴᱷᱤᱠ᱾